ᱦᱮᱸ ᱞᱟᱹᱭᱵᱤᱱ᱾
ᱟᱫᱚ ᱱᱟᱯᱟᱭ ᱵᱟᱲᱟ ᱜᱮᱛᱚ
ᱦᱮᱸ ᱱᱟᱯᱟᱭ ᱜᱮ
ᱡᱟᱭᱦᱳᱠ ᱱᱟᱯᱟᱭ ᱛᱟᱦᱮᱸ ᱞᱮᱱ ᱠᱷᱟᱡ ᱜᱮ ᱱᱟᱯᱟᱭ ᱠᱟᱛᱷᱟ, ᱦᱮᱸᱥᱮ᱾
ᱦᱸ
ᱟᱫᱚ ᱪᱮᱫᱞᱮᱠᱟ ᱚᱱᱛᱮᱱᱟᱜ ᱠᱟᱹᱢᱤ ᱠᱟᱹᱥᱱᱤ ᱠᱚ ᱱᱟᱥᱮ ᱞᱟᱹᱭ ᱛᱟᱞᱟᱝ ᱢᱮ?
ᱱᱚᱛᱮ ᱫᱚ ᱥᱮᱛᱟᱜ ᱠᱷᱚᱱ ᱜᱮ ᱫᱟᱜ ᱮᱫᱟᱭ᱾
ᱛᱤᱧ ᱡᱩᱨ?
ᱦᱟᱞᱠᱟ ᱧᱚᱜ ᱜᱮ ᱫᱟᱜ ᱫᱟᱭ
ᱢᱟᱱᱮ ᱚᱲᱟᱜ ᱠᱷᱚᱱ ᱫᱚ ᱵᱟᱝᱜᱮ ᱩᱰᱩᱠ ᱦᱚᱪᱚᱣᱟᱜᱼᱟ ᱥᱮ ᱪᱮᱫ
ᱦᱮᱸ ᱦᱮᱸ ᱵᱟᱝ ᱩᱰᱩᱠ ᱜᱟᱱᱚᱜ ᱠᱟᱱᱟ ᱚᱲᱟᱜ ᱠᱷᱚᱱ
ᱠᱟᱹᱢᱤ ᱠᱟᱹᱥᱱᱤ ᱦᱚᱸ ᱪᱮᱫ ᱦᱚᱸ ᱥᱟᱢᱴᱟᱣ ᱵᱟᱝ ᱜᱟᱱᱚᱜᱼᱟ ᱱᱚᱝᱠᱟ ᱫᱚ?
ᱦᱮᱸ
ᱟᱫᱚ ᱠᱟᱛᱷᱟ ᱫᱚ ᱦᱩᱭᱩᱜ ᱠᱟᱱᱟ ᱤᱧᱦᱚᱸ ᱨᱤᱢᱤᱞ ᱥᱟᱰᱮ ᱟᱞᱮ ᱦᱚᱸᱞᱮ ᱟᱸᱡᱚᱢ ᱮᱫᱟ ᱢᱮᱱᱠᱷᱟᱱ ᱟᱞᱮᱥᱮᱫ ᱫᱚ ᱫᱟᱜ ᱟᱣᱨᱤ ᱧᱩᱨᱩᱜᱼᱟ ᱦᱮᱸ ᱥᱮ ᱟᱫᱚ ᱚᱱᱠᱟ ᱞᱮᱠᱟᱨᱮ ᱢᱚᱱᱮ ᱫᱚ ᱟᱹᱭᱠᱟᱹᱜ ᱠᱟᱱ ᱜᱮᱭᱟ ᱡᱮ ᱮᱴᱟᱜ ᱥᱮᱫ ᱫᱟᱜ ᱟᱠᱟᱫ ᱜᱮ ᱨᱤᱢᱤᱞ ᱨᱤᱢᱤᱞ ᱫᱚ ᱧᱮᱞᱚᱜ ᱠᱟᱱᱟ ᱠᱟᱱ ᱜᱮᱭᱟ ᱟᱫᱚ ᱛᱟᱦᱚᱞᱮ ᱪᱟᱥ ᱠᱟᱹᱢᱤ ᱨᱮᱯᱮ ᱟᱬᱜᱚ ᱜᱚᱫᱚᱜᱼᱟ ᱥᱮ ᱪᱮᱫ
ᱪᱟᱥ ᱠᱟᱹᱢᱤ ᱨᱮᱫᱚ ᱟᱲᱜᱚ ᱦᱩᱭᱩᱜ ᱜᱮᱭᱟ ᱛᱚᱞᱟ ᱠᱚᱦᱚᱸ ᱟᱹᱣᱨᱤ ᱦᱟᱨᱟᱜᱼᱟ
ᱟᱹᱣᱨᱤᱟᱜᱼᱟ ᱛᱟᱭᱚᱢ ᱜᱮᱭᱟᱯᱮ ᱟᱞᱮ ᱫᱚ ᱛᱚᱞᱟ ᱠᱚᱫᱚ ᱥᱮᱬᱟ ᱥᱮᱬᱟ ᱦᱟᱨᱟ ᱟᱠᱟᱱ ᱛᱟᱞᱮᱭᱟ ᱟᱞᱮ ᱫᱚ ᱱᱤᱛᱚᱜ ᱫᱟᱜ ᱞᱮᱠᱷᱟᱱ ᱜᱮ ᱟᱞᱮ ᱫᱚᱞᱮ ᱨᱚᱦᱚᱭᱟ ᱟᱫᱚ ᱫᱟᱜ ᱜᱮ ᱠᱷᱮᱛ ᱨᱮ ᱵᱟᱝ ᱛᱚᱸᱵᱟ ᱦᱟᱜ ᱠᱟᱱᱟ ᱡᱟᱦᱟᱸ ᱛᱤᱱᱟᱹᱜ ᱩᱰᱩᱡ ᱮ ᱫᱟᱜ ᱮᱫᱟ ᱱᱤᱛ ᱧᱮᱞᱚᱜ ᱠᱟᱱ ᱫᱷᱤᱱᱟᱹᱝ ᱛᱮᱜᱮ ᱵᱟᱹᱱᱩᱜᱼᱟ
ᱚᱸ
ᱟᱫᱚ ᱥᱤ ᱦᱚᱸ ᱪᱤᱠᱟᱛᱮᱢ ᱥᱤᱭᱟ?
ᱦᱚᱸ
ᱟᱫᱚ ᱱᱟᱦᱮᱞ ᱡᱩᱫᱤ ᱦᱩᱭ ᱠᱚᱜᱼᱟ᱾ ᱛᱟᱦᱚᱞᱮᱭ ᱛᱚ ᱢᱤᱫ ᱵᱟᱨ ᱱᱤᱛᱚᱜ ᱨᱮᱦᱚᱸ ᱡᱟᱦᱟᱸ ᱞᱮᱠᱟ ᱜᱮ ᱥᱤ ᱯᱟᱲᱟᱜ ᱠᱟᱛᱮᱜ ᱫᱚᱦᱚ ᱠᱟᱜ ᱦᱩᱭ ᱠᱚᱜᱼᱟ
ᱢᱟᱲᱟᱝ ᱧᱚᱜ ᱨᱮᱜᱮ ᱠᱚ ᱯᱟᱲᱟᱜ ᱠᱟᱠᱚ ᱟᱫᱚ ᱱᱤᱛᱚᱜ ᱠᱤ ᱜᱟᱱᱚᱜᱼᱟ ᱚᱱᱟ ᱫᱚ ᱴᱷᱤᱠ ᱥᱮ ᱟᱫᱚ ᱜᱚᱝᱠᱮ ᱟᱯᱮ ᱥᱮᱫ ᱫᱚ ᱛᱟᱦᱚᱞᱮ ᱪᱮᱫ ᱪᱮᱫ ᱛᱮᱯᱮ ᱪᱤᱠᱟᱹᱭᱟ? ᱨᱚᱦᱚᱭ ᱠᱚ ᱢᱟᱱᱮ ᱥᱤᱭᱳᱜ ᱚ ᱪᱮᱫ ᱪᱮᱫ ᱛᱮᱯᱮ ᱥᱤ ᱦᱚᱪᱚᱭ ᱜᱮᱭᱟ?
ᱱᱮᱛᱟᱨ ᱛᱚ ᱧᱮᱞᱚᱜᱚᱜ ᱠᱟᱱᱟ ᱱᱟᱦᱮᱞ ᱫᱚ ᱮᱠᱟᱞ ᱜᱮ ᱵᱟᱹᱱᱩᱜᱼᱟ
ᱟᱪᱷᱟ
ᱱᱮᱛᱟᱨ ᱫᱚ ᱱᱟᱦᱮᱞ ᱛᱮᱫᱚ ᱥᱤ ᱦᱚᱸ ᱵᱟᱠᱚ ᱥᱤᱭᱮᱫᱟ
ᱦᱮᱸ
ᱴᱨᱟᱠᱛᱟᱨ ᱛᱮ ᱠᱚ ᱥᱤ‌ ᱮᱫᱟ
ᱟᱪᱷᱟ
ᱟᱨ ᱯᱟᱴᱤᱞᱟᱨ ᱛᱮ ᱚᱱᱟ ᱵᱟᱨᱭᱟ ᱡᱤᱱᱤᱥ ᱛᱮᱜᱮ ᱠᱚ ᱥᱤ ᱞᱚᱥᱚᱫ ᱮᱫᱟ ᱟᱨᱠᱤ
ᱟᱪᱪᱷᱟ ᱡᱚᱢ ᱦᱩᱭᱩᱜ ᱠᱟᱱᱟ ᱥᱮ ᱪᱮᱫ ᱜᱚᱝᱠᱮ?
ᱦᱮᱸ
ᱟᱫᱚ ᱵᱟᱹᱥᱤᱭᱟᱢ ᱫᱟᱠᱟ ᱥᱮ ᱨᱩᱴᱤ ᱠᱚ ᱥᱮ ᱠᱷᱟᱹᱡᱟᱹᱲᱤ ᱠᱚ ᱪᱮᱫ ᱠᱚ
ᱥᱮᱛᱟᱜ ᱫᱟᱠᱟ ᱜᱮ ᱡᱚᱢ ᱦᱩᱭᱩᱜ ᱠᱟᱱᱟ
ᱟᱫᱚ ᱠᱟᱹᱢᱤ ᱠᱚ ᱩᱰᱩᱠᱚᱜ ᱦᱩᱭᱩᱜᱼᱟ ᱥᱮ ᱪᱮᱫ
ᱦᱮᱸ
ᱟᱫᱚ ᱱᱤᱝᱠᱟᱹ ᱫᱟᱜ ᱮ ᱡᱟᱹᱲᱤ ᱞᱮᱠᱷᱟᱱ ᱫᱚ ᱪᱮᱫ ᱠᱟᱹᱢᱤ ᱦᱩᱭᱩᱜᱼᱟ
ᱠᱟᱹᱢᱤ ᱧᱮᱞ ᱦᱩᱭᱩᱜᱼᱟ ᱚᱲᱟᱜ ᱠᱚᱨᱮᱱᱟᱜ ᱜᱮ ᱡᱟᱦᱟᱱᱟᱜ ᱠᱚ ᱠᱟᱹᱢᱤ ᱵᱟᱲᱟ ᱦᱩᱭᱩᱜᱼᱟ
ᱟᱪᱷᱟ ᱟᱪᱷᱟ ᱟᱫᱚ ᱚᱠᱛᱚ ᱦᱚᱸ ᱦᱩᱭ ᱫᱚ ᱦᱩᱭᱩᱜᱚᱜ ᱠᱟᱱ ᱜᱮᱭᱟ ᱵᱟᱝ ᱫᱚ ᱵᱟᱝ ᱟ ᱟᱴᱴᱟ ᱵᱟᱡᱟᱜ ᱠᱟᱱᱟ ᱢᱮᱱᱛᱮ ᱵᱟᱝ ᱟᱹᱭᱠᱟᱹᱜᱣᱟᱹᱜ ᱠᱟᱱᱟ ᱦᱮᱸᱥᱮ ᱨᱤᱢᱤᱞ ᱠᱟᱫᱟᱭ ᱛᱚ ᱱᱮᱜ-ᱮ ᱡᱟᱹᱱᱤᱡ ᱥᱮᱛᱟᱜ ᱟᱠᱟᱱ ᱞᱮᱠᱟ ᱟᱹᱭᱠᱟᱹᱜ
ᱦᱮᱸ ᱧᱮᱞᱚᱜ ᱠᱟᱱᱟ ᱡᱟᱹᱱᱤᱡ ᱠᱷᱟᱱ ᱱᱮᱜᱮ ᱥᱮᱛᱟᱜ
ᱦᱮᱸ ᱟᱫᱚ ᱟᱞᱮ ᱥᱮᱫ ᱫᱚ ᱫᱟᱜ ᱦᱚᱸ ᱡᱚᱨᱚ ᱞᱮᱠᱟ ᱠᱷᱟᱱ ᱢᱚᱱᱮ ᱦᱩᱭᱩᱜᱼᱟ ᱫᱟᱜ ᱡᱚᱨᱚ ᱠᱷᱟᱹᱛᱤᱨ ᱛᱮ ᱱᱤᱝᱠᱟᱹ ᱟᱨᱫᱚ ᱫᱟᱜ ᱦᱚᱸ ᱵᱟᱝ ᱡᱚᱨᱚᱜ ᱠᱟᱱᱟ ᱟᱫᱚ ᱢᱚᱱᱮᱭᱟ ᱦᱟᱱᱮ ᱠᱷᱟᱱᱮᱠ ᱢᱟᱲᱟᱝ ᱞᱟᱦᱟ ᱜᱮ ᱥᱮᱛᱟᱜ ᱠᱟᱫᱟᱭ ᱯᱩᱭᱥᱩᱢ ᱯᱩᱭᱥᱩᱢ ᱠᱚᱭᱚᱜ ᱵᱟᱲᱟ ᱦᱩᱭᱩᱜ ᱠᱟᱱᱟ ᱦᱮ
ᱚ ᱛᱟᱦᱚᱞᱮ ᱱᱤᱭᱟᱹ ᱜᱷᱟᱹᱲᱤᱡ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱤᱠᱟᱹ ᱟᱫᱚ ᱪᱮᱫ ᱦᱚᱸ ᱵᱟᱝ ᱠᱚᱭᱚᱜ ᱵᱟᱲᱟ ᱦᱩᱭᱩᱜ ᱠᱟᱱᱟ ᱛᱚᱞᱟ ᱜᱮ ᱠᱷᱮᱛ ᱠᱚᱜᱮ ᱥᱟᱨ ᱠᱚ ᱮᱢᱟᱜ ᱦᱩᱭᱩᱜ ᱠᱟᱱᱟ ᱛᱤᱡᱩ ᱠᱚᱠᱚ ᱡᱚᱢ ᱮᱫᱟ ᱥᱮ ᱪᱮᱫ ᱛᱤᱡᱩ ᱠᱚ ᱴᱷᱮᱱ ᱠᱷᱚᱱᱟᱜ ᱵᱟᱧᱪᱟᱣ ᱦᱩᱭᱩᱜ ᱠᱟᱱᱟ
ᱚ
ᱦᱳᱭ ᱥᱮ ᱟᱫᱚ ᱚᱱᱟ ᱠᱷᱟᱹᱛᱤᱨ ᱛᱮᱜᱮ ᱟᱞᱮ ᱦᱚᱸ ᱛᱟᱸᱜᱤ ᱛᱟᱲᱟᱜ ᱨᱮ ᱵᱟᱠᱚ ᱞᱮᱭᱟ ᱛᱟᱲᱟᱜ ᱨᱮᱜᱮ ᱦᱮᱱᱟᱜ ᱠᱟᱫ ᱞᱮᱭᱟ ᱫᱟᱜ ᱦᱚᱛᱚᱨ ᱵᱚᱝ ᱢᱮᱛᱟᱢ ᱢᱤᱫ ᱥᱟᱶᱛᱮ ᱦᱟᱫ ᱦᱩᱫ ᱨᱚᱦᱚᱭ ᱞᱮ ᱮᱛᱚᱦᱚᱵᱚᱜᱼᱟ ᱟᱫᱚ ᱵᱟᱲᱜᱮ ᱨᱮ ᱢᱤᱫ ᱵᱟᱨ ᱛᱩᱯᱩ ᱫᱚ ᱨᱚᱦᱚᱭ ᱦᱩᱭᱩ ᱟᱠᱟᱱᱟ ᱟᱫᱚ ᱩᱱᱟᱹᱜ ᱫᱚ ᱵᱟᱝ ᱵᱟᱲᱜᱮ ᱨᱮᱫᱚ ᱛᱤᱱᱟᱹᱜ ᱮᱢ ᱧᱟᱢᱟ ᱢᱟ ᱞᱟ. ᱭ ᱢᱮ ᱦᱮᱸ ᱥᱮ ᱚᱱᱟ ᱦᱩᱭᱩᱜ ᱠᱟᱱᱟ ᱢᱮᱱ ᱠᱟᱛᱷᱟ
ᱩᱛᱩ ᱠᱚᱫᱚ ᱱᱮᱛᱟᱨ ᱫᱚ ᱪᱮᱫ ᱠᱚᱠᱚ ᱨᱚᱦᱚᱭ ᱜᱮᱭᱟ
ᱟᱨ ᱩᱛᱩ ᱪᱮᱫ ᱠᱚ ᱞᱟᱹᱭᱟ ᱠᱟᱞᱞᱟ ᱦᱮᱱᱟᱜ ᱟᱠᱟᱫᱟ ᱰᱷᱮᱸᱲᱚᱥ ᱠᱚ ᱟᱪᱪᱷᱟ ᱵᱮᱸᱜᱟᱲ ᱫᱟᱨᱮ ᱠᱚ
ᱦᱮᱸ
ᱦᱳᱭ ᱟᱨ ᱱᱚᱱᱠᱟ ᱢᱤᱫ ᱵᱟᱨ ᱮᱴᱟᱜ ᱟᱭᱢᱟ ᱛᱮᱱᱟᱜ ᱦᱮᱱᱟᱜ ᱠᱟᱜ ᱜᱮᱭᱟ ᱟᱫᱚ ᱱᱤᱡᱮ ᱫᱚ ᱱᱚᱜᱼᱱᱟ ᱠᱚᱜᱮ ᱨᱚᱦᱚᱭ ᱦᱩᱭ ᱠᱟᱱᱟ ᱡᱷᱤᱸᱜᱟᱹ ᱠᱚ
ᱟᱸᱻ
ᱟᱫᱚ ᱱᱚᱸᱰᱮ ᱫᱚ ᱥᱟᱺᱜᱤᱧ ᱦᱩᱭᱩᱜ ᱠᱟᱱ ᱛᱟᱦᱮᱸᱱᱟ ᱥᱚᱥᱟ ᱢᱚᱱᱮ ᱦᱩᱭᱩᱜ ᱠᱟᱱ ᱛᱟᱦᱮᱸᱫ ᱥᱚᱥᱟ ᱫᱚ ᱟᱫᱚ ᱵᱟᱝ ᱠᱚᱨᱟᱣ ᱦᱩᱭ ᱞᱮᱱᱟ ᱮᱠᱷᱟᱱ ᱫᱚ ᱚᱱᱮ ᱡᱮᱢᱚᱱ ᱤᱧ ᱨᱮᱱ ᱜᱟᱛᱮ ᱜᱟᱯᱟᱛᱮ ᱩᱱᱠᱩ ᱫᱚ ᱡᱮᱢᱚᱱ ᱥᱚᱥᱟ ᱠᱚᱠᱚ ᱨᱚᱦᱚᱭ ᱮᱫᱟ ᱩᱱᱠᱩ ᱫᱚ ᱟᱹᱛᱩ ᱠᱩᱞᱦᱤ ᱢᱩᱪᱟᱹᱫ ᱨᱮᱜᱮ ᱟᱲᱚᱛ ᱠᱚ ᱧᱟᱢᱟ ᱩᱱᱠᱩ ᱫᱚ ᱥᱟᱱᱟᱢ ᱟᱛᱩ ᱦᱚᱲ ᱡᱟᱦᱟᱸ ᱛᱤᱱᱟᱹᱜ ᱦᱮᱸᱱᱟᱜ ᱠᱟᱜ ᱡᱷᱚᱛᱚ ᱟᱛᱚ ᱦᱚᱲ ᱜᱮ ᱠᱚ ᱨᱚᱦᱚᱭᱟᱠᱚ ᱦᱩᱲᱩ ᱫᱚ ᱦᱚᱭ ᱢᱤᱫ ᱵᱤᱜ ᱪᱮᱫ ᱫᱷᱟᱱ ᱠᱚ ᱨᱚᱦᱚᱭᱟ ᱚᱲᱟᱜ ᱡᱚᱢ ᱞᱮᱠᱟ? ᱵᱟᱫ ᱵᱟᱠᱤ ᱱᱤᱝᱠᱟ ᱜᱮ ᱞᱟᱹᱭᱟᱠ ᱠᱚ ᱵᱟᱝᱢᱟ ᱥᱚᱥᱟ ᱨᱚᱦᱚᱭ ᱨᱮ ᱢᱤᱫ ᱵᱤᱜᱽ ᱪᱟᱹᱨ ᱨᱮ
ᱦᱟᱸ
ᱯᱚᱧᱪᱟᱥ ᱛᱷᱮᱠᱮ ᱥᱚᱛᱛᱚᱨ ᱦᱟᱡᱟᱨ ᱴᱟᱠᱟ ᱨᱮᱱᱟᱜ ᱢᱤᱫᱴᱟᱝ ᱤᱱᱠᱟᱢ ᱢᱮᱱᱟᱜ ᱟᱠᱟᱫᱟ
ᱧᱮᱞ ᱵᱤᱱ
ᱦᱩᱸ
ᱡᱮᱢᱚᱱ ᱥᱚᱥᱟ ᱪᱟᱥ
ᱴᱷᱮ
ᱥᱚᱥᱟ ᱪᱟᱥ ᱫᱚ ᱢᱤᱫᱴᱟᱝ ᱡᱟᱸᱦᱟᱱᱟᱜ ᱦᱚᱭ ᱪᱷᱟᱹᱛᱤᱠ ᱠᱚᱣᱟᱜ ᱯᱚᱨᱚᱵᱽ ᱠᱚ ᱧᱮᱞ ᱠᱟᱛᱮᱜ ᱠᱚᱨᱟᱣ ᱜᱮ ᱵᱮᱥᱴᱚᱜᱼᱟ᱾
ᱦᱮ ᱟᱫᱚ ᱱᱤᱛᱚᱜ ᱡᱩᱫᱤ ᱨᱚᱦᱚᱭᱚᱜᱼᱟ ᱥᱮ ᱴᱷᱤᱠ ᱠᱟᱱᱟ ᱫᱩᱨᱜᱟᱹ ᱯᱩᱡᱟᱹ ᱢᱟᱲᱟᱝ ᱢᱟᱲᱟᱝ ᱫᱚ ᱫᱚᱢᱮ ᱜᱮ ᱧᱟᱢᱚᱜᱼᱟ, ᱫᱚᱢᱮ ᱩᱰᱩᱝ ᱚᱜᱼᱟ ᱚᱱᱛᱮ ᱫᱚ᱾
ᱫᱩᱨᱜᱟᱹ ᱯᱩᱡᱟᱹ ᱠᱟᱹᱞᱤ ᱯᱩᱡᱟᱹ ᱚᱱᱟ ᱠᱚᱨᱮ ᱜᱮ ᱫᱟᱢ ᱵᱮᱱ ᱧᱟᱢᱟ᱾
ᱮᱠᱵᱟᱨᱮ ᱟᱫᱚ ᱱᱤᱛᱚᱜ ᱚᱱᱟ ᱤᱫᱤ ᱛᱮᱜᱮᱛᱤᱧ ᱞᱟᱹᱭᱫᱟ ᱱᱤᱛᱚᱜ ᱠᱚ ᱨᱚᱦᱚᱭ ᱫᱟᱠᱚ ᱟᱨ ᱱᱤᱛᱚᱜ ᱠᱚ ᱨᱚᱦᱚᱭ ᱫᱟ ᱢᱟᱱᱮ ᱤᱱᱠᱟᱹ ᱛᱮᱜᱮ ᱚᱱᱟ ᱫᱚ ᱚᱰᱚᱝ ᱚᱜ ᱛᱟᱠᱚᱣᱟ᱾ ᱮᱱᱛᱟ ᱟᱥᱟᱲ ᱫᱚ ᱢᱩᱪᱟᱹᱫ ᱮᱱᱟ ᱥᱟᱱ ᱵᱷᱟᱫᱚᱨ ᱟᱹᱥᱤᱱ ᱛᱟᱦᱟᱞᱮ
ᱟᱫᱚ ᱚᱱᱟ ᱠᱷᱟᱹᱛᱤᱨ ᱛᱮ ᱚᱱᱠᱟ ᱫᱚ ᱟᱨ ᱱᱟᱥᱮᱱᱟᱜ ᱢᱟᱲᱟᱝ ᱠᱷᱚᱱᱟᱜ ᱮᱥᱴᱚᱠ ᱠᱟᱛᱮ ᱠᱚ ᱫᱚᱦᱚ ᱠᱟᱜ ᱜᱮ ᱦᱮᱸ ᱥᱮ
ᱦᱟᱸ
ᱟᱫᱚ ᱟᱯᱮ ᱥᱮᱫ ᱜᱮᱠᱚ ᱨᱚᱦᱚᱭᱟᱠᱚ ᱥᱮ ᱵᱟᱝ
ᱟᱞᱮ ᱥᱮᱫ ᱫᱚ ᱫᱚᱢᱮ ᱠᱚ ᱨᱚᱦᱚᱭᱟ ᱥᱚᱥᱟ ᱵᱚᱲᱵᱚᱴᱤ
ᱟᱪᱪᱷᱟ ᱟᱪᱪᱷᱟ ᱚᱱᱟ ᱫᱚ ᱟᱹᱰᱤ ᱱᱟᱯᱟᱭ ᱠᱟᱛᱷᱟ ᱠᱟᱱ ᱜᱮᱭᱟ ᱛᱟᱦᱚᱞᱮ ᱵᱷᱟᱹᱜᱤ ᱜᱮᱛᱚ ᱟᱯᱮ ᱯᱮ ᱧᱟᱢᱮᱫ ᱜᱮᱭᱟ ᱵᱟᱝ ᱛᱟᱦᱚᱞᱮ ᱚᱲᱟᱜ ᱠᱚᱨᱮᱱᱟᱜ ᱡᱟᱹᱱᱤᱡ ᱪᱚ ᱚᱱᱟ ᱠᱚᱜᱮᱢ ᱠᱟᱹᱢᱤ ᱧᱮᱞᱮᱫ ᱜᱤ
ᱦᱮᱸ ᱚᱱᱟ ᱠᱚᱜᱮ ᱠᱟᱹᱢᱤ ᱵᱟᱲᱟ ᱦᱩᱭᱩᱜᱼᱟ᱾
ᱚᱱᱟ ᱜᱮ ᱟᱫᱚ ᱚᱱᱮ ᱛᱤᱧ ᱢᱮᱛᱟᱜ ᱦᱮᱸ ᱞᱟᱹᱭ ᱢᱮ
ᱥᱚᱥᱟ ᱧᱮᱞ ᱵᱤᱱ ᱱᱚᱣᱚᱜ ᱰᱟᱭᱨᱮᱴ ᱛᱚ ᱢᱤᱫᱴᱟᱝ ᱟ ᱥᱤ ᱠᱟᱛᱮᱫ ᱤᱭᱟᱹ ᱠᱟᱛᱮᱫ ᱚᱱᱟ ᱠᱚᱛᱮ ᱠᱟᱛᱮᱫ ᱛᱚ ᱵᱟᱵᱤᱱ ᱨᱚᱦᱚᱭ ᱫᱟᱲᱮᱭᱟᱜᱼᱟ᱾
ᱵᱟᱝ ᱵᱟᱝ
ᱥᱚᱥᱟ ᱵᱷᱩᱲᱟᱹ ᱨᱟᱠᱟᱵ ᱦᱩᱭᱩᱜ ᱛᱟᱵᱤᱱᱟ᱾ ᱛᱟᱯᱚᱨᱮ ᱥᱟᱨ ᱠᱷᱟᱣ ᱦᱩᱭᱩᱜ ᱛᱟᱵᱤᱱᱟ
ᱴᱷᱤᱠ ᱴᱷᱤᱠ
ᱛᱟᱨᱯᱚᱨᱮ ᱥᱟᱨ ᱠᱷᱟᱣ ᱯᱚᱨᱮ ᱥᱚᱥᱟᱭ ᱡᱟᱝ ᱡᱟᱦᱟᱸ ᱚᱱᱟ ᱞᱚᱦᱚᱫ ᱠᱟᱛᱮᱜ ᱮᱜ ᱟᱹᱠᱩᱨ ᱦᱚᱪᱚ ᱦᱩᱭᱩᱜ ᱛᱟᱵᱤᱱᱟ
ᱴᱷᱤᱠ
ᱚᱱᱟ ᱯᱚᱨᱮ ᱱᱟᱜ ᱵᱤᱱ ᱨᱚᱦᱚᱭᱟ
ᱟᱫᱚ ᱚᱠᱟᱴᱟᱜ ᱵᱤᱥᱤ ᱯᱮ ᱵᱮᱵᱚᱦᱟᱨ ᱜᱮᱭᱟ ᱟᱯᱮ ᱫᱚ ᱢᱟᱱᱮ ᱞᱟᱹᱭᱟᱠᱚ ᱵᱟᱨ ᱨᱚᱠᱚᱢᱟᱜ ᱦᱮᱱᱟᱜ ᱠᱟᱫᱟ ᱥᱮ ᱪᱮᱫ
ᱵᱟᱨ ᱨᱚᱠᱚᱢᱟᱜ ᱢᱟᱱᱮ ᱫᱚ ᱵᱟᱹᱞᱤᱧ ᱵᱩᱡ ᱫᱟᱲᱮᱭᱟᱫᱟ
ᱚᱱᱟ ᱥᱚᱥᱟ ᱨᱮᱱᱟᱜ ᱜᱮ ᱦᱟᱹᱴᱤᱧ ᱦᱮᱱᱟᱜᱼᱟ ᱵᱟᱝᱢᱟ ᱚᱱᱠᱟᱭ ᱞᱟᱹᱭᱮᱫ ᱛᱟᱦᱮᱸᱫ ᱩᱱᱤ ᱜᱟᱛᱮ ᱜᱤᱫᱽᱟᱹᱨᱟᱹ ᱴᱟᱜ ᱟᱫᱚ ᱤᱧᱦᱚ ᱵᱟᱹᱧ ᱵᱟᱰᱟᱭᱟ ᱩᱱᱟᱹᱜ ᱱᱤᱛᱳᱜ ᱫᱚ ᱥᱚᱥᱟ ᱨᱮᱱᱟᱜ ᱫᱚ ᱟᱫᱚ
ᱵᱟᱨ ᱨᱚᱠᱚᱢ ᱦᱟᱹᱴᱤᱧ ᱵᱚᱞᱛᱮ ᱧᱮᱞ ᱵᱤᱱ ᱢᱤᱫᱴᱟᱝ ᱫᱚᱵᱚᱱ ᱨᱚᱦᱚᱭᱟ ᱮᱸᱜ ᱨᱟᱵᱟᱝ ᱫᱤᱱ
ᱟᱪᱪᱷᱟ
ᱱᱚᱣᱟ ᱫᱚ ᱚᱛ ᱨᱮᱜᱮ ᱡᱚᱜᱼᱟ
ᱦᱳᱭ
ᱟᱨ ᱢᱤᱫᱴᱟᱝ ᱫᱚ ᱱᱮᱛᱟᱨ ᱫᱤᱱ ᱡᱟᱦᱟᱸ ᱢᱟᱪᱟ
ᱵᱟ ᱢᱟᱪᱟ ᱨᱮᱠᱚ ᱨᱚᱦᱚ ᱤᱭᱟᱹᱭᱟ ᱟᱨᱠᱤ ᱢᱟᱪᱟᱭᱟ
ᱟᱪᱪᱷᱟ
ᱢᱟᱪᱟ ᱥᱚᱥᱟ ᱫᱚ ᱧᱮᱞ ᱵᱤᱱ ᱵᱟᱹᱲᱛᱤ ᱢᱤᱫᱴᱟᱝ ᱠᱷᱟᱹᱴᱟᱹᱞᱤ ᱢᱮᱱᱟᱜᱼᱟ
ᱦᱩᱸ ᱚᱱᱟ ᱫᱚ ᱠᱷᱟᱹᱴᱟ. ᱞᱤ ᱢᱮᱱᱟᱜ ᱨᱮᱦᱚᱸ ᱫᱟᱢ ᱧᱟᱢᱚᱜᱼᱟ ᱥᱮ
ᱦᱩᱸ
ᱚᱱᱟ ᱦᱩᱭᱩᱜ ᱠᱟᱱᱟ ᱢᱮᱱ ᱠᱟᱛᱷᱟ ᱡᱮᱢᱚᱱ ᱠᱷᱟᱹᱴᱟᱹᱞᱤ ᱦᱮᱱᱟᱜ ᱛᱮᱢᱚᱱ ᱫᱟᱢ ᱦᱚᱸ ᱧᱟᱢᱚᱜᱼᱟ ᱟᱨ ᱡᱚ ᱵᱤᱞᱤ ᱦᱚᱸ ᱥᱟᱸᱜᱮᱢ ᱵᱷᱟ ᱵᱷᱟᱜᱮ ᱛᱟᱦᱮᱱᱟ ᱦᱟᱱᱟ ᱚᱛ ᱨᱮᱱᱟᱜ ᱫᱚ ᱚᱱᱮ ᱵᱟᱸᱠᱟ ᱵᱮᱸᱠᱮ ᱦᱩᱭᱩᱜᱼᱟ ᱪᱮᱫᱟᱜ ᱵᱟᱝᱢᱟ ᱩᱱᱤ ᱫᱚ ᱡᱟᱭᱜᱟ ᱴᱷᱮᱞᱟᱣ ᱦᱩᱭᱩᱜ ᱛᱟᱭᱟ ᱥᱮ ᱡᱚᱠᱷᱚᱱᱮ ᱢᱟᱨᱟᱝᱚᱜ-ᱟ ᱩᱱᱤ ᱦᱩᱰᱤᱧ ᱦᱩᱰᱤᱧ ᱡᱚᱠᱷᱚᱱ ᱡᱟᱹᱞᱤ ᱠᱷᱚᱱᱟᱜ ᱟᱡ-ᱮ ᱢᱟᱨᱟᱝ ᱤᱫᱤᱭᱟ ᱦᱚᱳᱭᱛᱳ ᱮᱢᱚᱱ ᱛᱷᱮᱨᱮ ᱛᱷᱮᱯᱮ ᱮᱥᱮᱫ ᱟᱠᱟᱱᱟ ᱮᱢᱚᱱ ᱴᱷᱮᱱ ᱦᱮᱱᱟᱜ ᱠᱟᱫᱮ ᱩᱱᱤ ᱧᱮᱞᱟ ᱫᱚ ᱥᱚᱡᱮ ᱫᱚ ᱵᱟᱭ ᱴᱷᱮᱞᱟᱣ ᱫᱟᱲᱮᱭᱟᱜ ᱠᱟᱱᱟᱭ ᱩᱱᱤ ᱫᱚ ᱦᱟᱱᱮ ᱯᱮᱴᱮᱨ ᱟᱹᱪᱩᱨᱚᱜ ᱠᱟᱱᱟᱭ ᱦᱮᱸ ᱥᱮ ᱱᱤᱝᱠᱟᱹᱱᱟᱜ ᱦᱩᱭᱩᱜᱼᱟ ᱟᱨ ᱱᱚᱜᱼᱚᱭ ᱡᱟᱦᱟᱸ ᱟᱢᱮᱢ ᱢᱟᱪᱟᱣᱟᱜ ᱟᱨ ᱱᱤᱛᱳ ᱟᱜ ᱫᱚ ᱚᱱᱟ ᱫᱚ ᱮᱠᱵᱟᱨᱮ ᱡᱟᱦᱟᱸ ᱩᱰᱩᱡ ᱦᱩᱭᱩᱜᱼᱟ ᱡᱟᱦᱟᱸ ᱛᱤᱱᱟᱹᱜ ᱜᱮ ᱦᱮᱸ ᱳᱭ ᱪᱮᱫ ᱤᱧ ᱞᱟᱹᱭᱟ ᱳᱭ ᱛᱚ ᱚᱱᱟ ᱛᱤ ᱛᱟᱞᱠᱟᱷᱟ ᱥᱚᱢᱟᱱ ᱦᱚᱸ ᱦᱟᱨᱟ ᱦᱚ ᱜᱚᱫᱚᱜᱼᱟ ᱤᱱᱠᱟᱹ ᱨᱮᱜᱮᱢ ᱜᱚᱫᱟ ᱟᱨ ᱚᱱᱟ ᱯᱩᱨᱟᱹ ᱥᱚᱡᱷᱮ ᱥᱳᱞᱮᱴ ᱥᱟᱺᱦᱤᱡ ᱦᱩᱭᱩᱜᱼᱟ ᱮᱠᱢᱟᱛᱨᱚ ᱛᱤᱨᱮ ᱵᱮᱠ ᱠᱟᱜ ᱚᱱᱟ ᱫᱚ ᱡᱟᱦᱟᱸ ᱛᱤᱡᱩ ᱠᱚᱜᱮ ᱡᱚᱢᱟᱠᱚ ᱥᱮ ᱛᱤᱡᱩᱭᱟᱠᱚ ᱚᱱᱟ ᱠᱚ
ᱦᱩᱸ
ᱟᱸᱻ
ᱥᱮ ᱪᱮᱫ ᱜᱚᱝᱠᱮ
ᱮᱸ
ᱚᱱᱟ ᱦᱩᱭᱩᱜ ᱠᱟᱱᱟ ᱢᱤᱫ ᱠᱟᱛᱷᱟ, ᱟᱫᱚ ᱚᱱᱠᱟᱟᱜᱮ ᱟᱫᱚ ᱤᱧ ᱡᱟᱦᱟᱸ ᱛᱟᱦᱚᱞᱮ ᱜᱟᱛᱮ ᱠᱚᱠᱚ ᱦᱤᱥᱟᱹᱵ ᱠᱚ ᱞᱟᱹᱭᱟ ᱫᱤᱧ ᱛᱟᱦᱮᱸᱫ ᱤᱧ ᱛᱚ ᱟᱨ ᱵᱟᱹᱧ ᱪᱟᱥ ᱠᱟᱫᱟ ᱟᱨ ᱵᱟᱝ ᱤᱧ ᱞᱟᱹᱭ ᱫᱟᱲᱮᱭᱟᱜᱼᱟ ᱟᱫᱚ ᱚᱱᱟ ᱦᱚᱸᱛᱮ ᱛᱮ ᱟᱢᱤᱧ ᱠᱩᱞᱤ ᱠᱮᱫ ᱢᱮᱭᱟ ᱡᱮ ᱪᱮᱫ ᱞᱮᱠᱟ ᱥᱟᱹᱨᱤ ᱥᱮ ᱱᱟᱥᱮ ᱛᱟᱦᱚᱞᱮ ᱩᱱᱟᱹᱜ ᱵᱤᱜᱷᱟ. ᱨᱮ ᱩᱰᱩᱝ ᱨᱮᱱᱟᱜ ᱠᱟᱛᱷᱟ
ᱟᱹᱵᱤᱱ ᱡᱩᱫᱤ ᱢᱤᱫ ᱵᱤᱜᱷᱟᱹ ᱵᱤᱱ ᱨᱚᱦᱚᱭᱟ ᱯᱟᱨᱰᱮ ᱮᱞᱵᱤᱱ ᱩᱸ ᱛᱤᱱᱟᱹᱜ ᱫᱚᱥ ᱠᱟᱴᱷᱟ ᱨᱮ ᱰᱮᱹᱲ ᱠᱩᱭᱱᱴᱟᱞ ᱵᱟᱨ ᱠᱩᱭᱱᱴᱟᱞ ᱠᱟᱛᱮᱫ ᱡᱚᱜᱼᱟ ᱢᱟᱱᱮ ᱯᱮ ᱠᱤᱱᱴᱟᱞ ᱠᱟᱛᱮᱫ ᱵᱤᱱ ᱧᱟᱢᱟ᱾
ᱟᱪᱪᱷᱟ ᱵᱤᱜᱟᱹᱨ ᱨᱮ ᱛᱟᱦᱚᱞᱮ ᱠᱮᱞᱠᱩᱞᱮᱥᱚᱱ ᱡᱩᱫᱤ ᱟᱢ ᱫᱚᱥ ᱴᱟᱠᱟ ᱠᱟ ᱠᱟᱛᱮᱜ ᱫᱟᱢ ᱛᱟᱦᱮᱱᱟ᱾
ᱦᱮᱸ᱾ ᱦᱟᱡᱟᱨ ᱴᱟᱠᱟ ᱠᱩᱭᱱᱴᱟᱞ ᱢᱟᱱᱮ, ᱯᱮ ᱦᱟᱡᱟᱨ ᱴᱟᱠᱟ᱾ ᱰᱮᱞᱤ ᱵᱤᱱ ᱧᱟᱢᱟ,
ᱮᱠᱵᱟᱨᱮ
ᱛᱟᱦᱚᱞᱮ ᱛᱤᱨᱤᱥ ᱫᱤᱱ, ᱡᱚᱜ ᱞᱮᱠᱷᱟᱱ ᱜᱮᱛᱚ
ᱦᱳᱭ ᱭᱮᱱ ᱛᱟᱵᱤᱱᱟ ᱥᱮ ᱪᱮᱫ?
ᱦᱮᱸ᱾
ᱚᱱᱟ ᱠᱷᱟᱹᱛᱤᱨ ᱛᱮᱜᱮ ᱞᱟᱹᱭ ᱫᱚᱭ ᱞᱟᱹᱭᱮᱫ ᱛᱟᱦᱮᱸᱫ ᱜᱮᱭᱟ ᱵᱟᱝ ᱫᱚ ᱵᱟᱝ᱾ ᱟᱫᱚ ᱚᱱᱠᱟ ᱞᱮᱠᱟ ᱫᱚ ᱱᱤᱡᱮ ᱫᱚ ᱵᱟᱝ ᱧᱮᱞ ᱦᱩᱭ ᱠᱟᱱᱟ᱾ ᱟᱫᱚ ᱤᱧ ᱦᱚ ᱢᱟᱱᱮ ᱦᱤᱨᱤ ᱠᱚ ᱦᱤᱨᱯᱤᱨ ᱠᱚ ᱡᱚᱠᱷᱚᱱᱤᱧ ᱪᱟᱞᱟᱜᱼᱟ ᱚᱱᱛᱮ ᱜᱮ ᱟᱠᱚ ᱥᱮᱫ ᱫᱟᱬᱟᱱ, ᱩᱱᱟᱹ ᱚᱛ ᱧᱮᱞ ᱵᱟᱲᱟ ᱟᱫᱟᱜ ᱫᱚᱧ ᱠᱩᱞᱤ ᱵᱟᱲᱟ ᱠᱚᱜᱮ ᱦᱮᱸ ᱛᱚᱵᱮ ᱯᱮ ᱢᱚᱱᱭᱮᱫ ᱠᱟᱱ ᱦᱮᱸ ᱟᱞᱮ ᱫᱚ ᱦᱩᱲᱩ ᱫᱚᱞᱮ ᱟᱲᱟᱜ ᱡᱚᱢ ᱥᱩᱢᱩᱝ ᱜᱮ ᱦᱩᱲ ᱫᱚ ᱦᱩᱲᱩ ᱟᱹᱠᱷᱨᱤᱧ ᱠᱟᱛᱮᱜ ᱚᱱᱟ ᱵᱤᱜᱷᱟ ᱨᱮᱱᱟ ᱠᱷᱟᱴᱟᱣ ᱦᱮᱲᱦᱮᱫ ᱢᱮ ᱤᱨ ᱢᱮ ᱨᱚᱦᱚᱭ ᱢᱮ ᱛᱚᱞᱟᱭ ᱢᱮ ᱫᱟᱜ ᱠᱚᱭᱚᱜ ᱠᱟᱜ ᱢᱮ ᱟᱫᱚ ᱚᱱᱛᱮ ᱫᱚ ᱩᱱᱠᱩ ᱫᱷᱟᱨᱮ ᱩᱱᱟᱹᱜ ᱫᱟᱜ ᱵᱟᱝ ᱛᱤᱸᱜᱩᱱᱟ ᱵᱟᱹᱞᱤ ᱦᱟᱥᱟ ᱛᱚ᱾
ᱦᱮᱸ, ᱦᱮᱸ᱾
ᱟᱫᱚ ᱠᱚ ᱞᱟᱹᱭᱫᱟᱢ ᱫᱟᱜ ᱵᱟᱝ ᱛᱟᱦᱮᱱᱟ ᱟᱞᱮ ᱥᱮᱫ ᱫᱚ ᱚᱱᱠᱟ ᱚᱱᱟᱛᱮ ᱩᱱᱠᱩ ᱚᱱᱛᱮᱱ ᱦᱚᱲ ᱫᱚ ᱛᱩᱲᱤ ᱵᱟᱠᱚ ᱪᱟᱥ ᱜᱮᱭᱟ᱾
ᱚᱸ,
ᱛᱩᱲᱤ ᱛᱮ ᱫᱟᱜ ᱫᱚᱢᱮ ᱞᱟᱜᱟᱜᱼᱟ ᱥᱮ ᱫᱟᱜ ᱩᱱᱟᱹᱜ ᱨᱮ ᱚᱦᱚᱞᱮ ᱟᱨᱮᱡ ᱠᱮᱭᱟ ᱛᱟᱦᱚᱞᱮ ᱢᱟ ᱢᱤᱫ ᱥᱮᱨᱢᱟ ᱛᱩᱲᱤ ᱠᱚ ᱪᱟᱥ ᱞᱮᱫ ᱛᱟᱦᱮᱸ, ᱡᱟᱦᱟᱸ ᱫᱚ ᱚᱱᱟ ᱞᱚᱠᱰᱟᱣᱩᱱ ᱵᱟᱝ ᱦᱩᱭᱞᱮᱱ ᱛᱟᱦᱮᱸ᱾ ᱚᱱᱟ ᱞᱚᱠᱰᱟᱣᱩᱱ ᱥᱮ ᱵᱤᱨᱟᱴ ᱫᱟᱜ ᱠᱮᱫᱟᱭ ᱥᱮ ᱛᱟᱦᱚᱞᱮ ᱟᱹᱞᱯ ᱯᱷᱟᱹ ᱛᱮᱜᱮ ᱵᱟᱹᱛᱟᱹᱲᱤ ᱠᱚ ᱧᱟᱢ ᱠᱮᱫᱟ ᱫᱚᱢᱮ ᱠᱚ ᱮᱨ ᱠᱮᱫᱟ ᱠᱚ ᱫᱚᱢᱮ ᱦᱩᱭ ᱦᱚᱭᱟᱜ ᱠᱚᱣᱟ᱾ ᱩᱱ ᱥᱚᱢᱚᱭ ᱫᱚ ᱟᱨ ᱟᱞᱮ ᱫᱷᱟᱨᱮ ᱢᱟ ᱡᱷᱚᱛᱚᱭ ᱜᱚᱡ ᱠᱮᱫ ᱛᱟᱞᱮ, ᱡᱚᱛᱚ ᱠᱷᱚᱥ ᱞᱟ ᱠᱚ᱾
ᱚ ᱚ
ᱚᱱᱠᱟ ᱟᱞᱮ ᱥᱮᱫ ᱫᱚ ᱫᱟᱜ ᱫᱚ ᱛᱚᱸᱵᱟ ᱫᱚ ᱛᱚᱵᱟᱜ ᱫᱚ ᱚᱱᱟ ᱵᱟᱲᱜᱮ ᱡᱷᱟᱲᱜᱮ ᱨᱮᱜᱮ ᱱᱟᱥᱮᱱᱟᱜ ᱟᱜ ᱟᱯᱰᱟᱣᱩᱱ ᱧᱚᱜ ᱜᱮᱭᱟ ᱚᱱᱟ ᱠᱚᱨᱮ ᱜᱮ ᱟᱞᱮ ᱫᱚ ᱦᱳᱭ ᱥᱮ᱾ ᱟᱫᱚ ᱜᱚᱢᱠᱮ ᱛᱟᱦᱚᱞᱮ ᱱᱚᱝᱠᱟ ᱫᱟᱜ ᱫᱟᱜ ᱛᱮᱫᱚ ᱪᱤᱠᱟᱹ ᱞᱟᱠᱟ ᱨᱮ ᱵᱟᱲᱜᱤ ᱨᱮᱫᱚ ᱪᱮᱜ ᱫᱚᱢ ᱪᱮᱠᱭᱟ ᱠᱷᱮᱛ ᱠᱚᱨᱮ ᱫᱚ ᱪᱮᱜ ᱫᱚᱢ ᱪᱮᱠᱭᱟ ᱠᱩᱸᱫᱨᱤ ᱠᱚᱭ ᱨᱚᱦᱚᱭ ᱜᱤᱭᱟ ᱥᱮ ᱵᱟᱝ? ᱨᱚᱦᱚᱭ ᱠᱟᱫᱟᱢ
ᱵᱟᱝ ᱨᱚᱦᱚᱭ ᱜᱮᱭᱟ ᱠᱚ ᱱᱮᱥ ᱫᱚ ᱵᱟᱝ ᱨᱚᱦᱚᱭ ᱦᱩ ᱟᱠᱟᱱᱟ᱾
ᱛᱟᱦᱞᱮ ᱱᱮᱥ ᱫᱚ ᱪᱮᱫ ᱥᱚᱥᱟᱨ ᱨᱮᱜᱮ ᱢᱚᱱᱮ ᱰᱷᱟᱝ
ᱦᱮᱸ ᱥᱚᱥᱟ ᱠᱚ ᱵᱚᱨᱵᱚᱴᱤ ᱠᱚ ᱨᱚᱦᱚᱭ ᱦᱩᱭᱩᱜᱼᱟ᱾
ᱟᱪᱷᱟ ᱟᱪᱪᱷᱟ ᱟᱪᱪᱷᱟ ᱟᱫᱚ ᱱᱤᱭᱟᱹ ᱛᱤᱱᱟᱹᱜ ᱫᱤᱱ ᱫᱤᱱ ᱨᱮ ᱚᱱᱠᱟ ᱨᱚᱦᱚᱭ ᱠᱚ ᱦᱩᱭᱩᱜ ᱠᱟᱱᱟ ᱛᱤᱱᱟᱹᱜ ᱫᱤᱱ ᱠᱷᱚᱱᱟᱜ ᱮᱢ ᱠᱟᱹᱢᱤᱭᱮᱫᱟ ᱱᱚᱣᱟ ᱪᱮᱛᱟᱱ ᱨᱮ᱾
ᱠᱟᱹᱢᱤ ᱫᱚ ᱟᱹᱰᱤ ᱫᱤᱱ ᱠᱷᱚᱱ ᱜᱮ ᱞᱟᱦᱟ ᱫᱤᱱ ᱫᱚ ᱵᱟᱵᱟ ᱛᱟᱠᱚ ᱠᱚ ᱨᱚᱦᱚᱭ ᱛᱟᱦᱮᱸᱜ ᱱᱮᱛᱟᱨ ᱫᱚ ᱚᱲᱟᱜ ᱠᱚ ᱡᱷᱚᱛᱚ ᱦᱚᱲ ᱠᱚᱜᱮ ᱨᱚᱦᱚᱭ ᱦᱩᱭᱩᱜ
ᱟᱪᱷᱟ
ᱞᱟᱦᱟ ᱫᱤᱱ ᱫᱚ, ᱟᱯᱮ ᱦᱮᱸ ᱞᱟᱭᱵᱮᱱ,